ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱦᱮᱸ ᱮ ᱨᱚᱲ ᱟᱸᱡᱚᱢᱚᱜ ᱠᱟᱱ ᱛᱟᱠᱟᱝᱟᱛᱚ ᱱᱤᱛᱚᱜ
ᱦᱮᱸ ᱦᱮᱸ ᱟᱸᱚᱢᱚᱜ ᱠᱟᱱᱟ ᱱᱤᱛᱚᱜ
ᱟᱪᱪᱷᱟ
ᱦᱩᱸ
ᱪᱮᱫ ᱮᱢ ᱪᱤᱠᱟᱹᱭᱮᱜᱼᱟ ᱞᱮᱭ ᱢᱮ ᱢᱟ
ᱦᱳᱭ ᱱᱚᱜᱼᱚᱭ ᱫᱩᱲᱩᱵ ᱵᱟᱲᱟ ᱦᱳᱭ ᱠᱟᱱᱟ ᱱᱚᱜ ᱱᱚᱝᱠᱟ ᱟᱫᱚ ᱵᱟᱲᱜᱮ ᱠᱚᱥᱮᱱ ᱨᱮ
ᱟᱪᱪᱷᱟ
ᱦᱮᱸ
ᱵᱟᱲᱜᱮ ᱨᱮ ᱪᱮᱫ ᱪᱮᱫ ᱠᱚ ᱨᱚᱦᱚᱭ ᱦᱩᱭ ᱠᱟᱱᱟ ᱥᱮ ᱪᱮᱫ
ᱦᱮᱸ ᱡᱟᱦᱟᱱᱟᱜ ᱱᱚᱝᱠᱟ ᱨᱚᱦᱚᱭ ᱦᱩᱭᱩᱜ ᱠᱟᱱᱟ ᱥᱚᱵᱽᱡᱤ ᱠᱚ ᱱᱟᱜ
ᱟᱪᱪᱷᱟ ᱪᱮᱫ ᱥᱚᱵᱽᱡᱤ ᱠᱚᱯᱮ ᱞᱟᱜᱟᱣ ᱠᱟᱜᱼᱟ
ᱦᱮᱸ ᱱᱚᱜ ᱱᱚᱝᱠᱟ ᱚᱲᱟᱜ ᱨᱮ ᱡᱚᱢ ᱵᱟᱲᱟ ᱵᱟᱠᱷᱟᱡ ᱠᱚ ᱱᱚᱝᱠᱟ ᱵᱤᱞᱟᱹᱛᱤ ᱠᱚ ᱪᱟᱥ ᱫᱚᱦᱟᱲ ᱦᱩᱭᱩᱜ ᱠᱟᱱᱟ ᱱᱚᱜᱼᱚᱭ ᱦᱚᱛᱚᱫ ᱠᱟ ᱱᱟᱜ ᱞᱟᱣᱠᱤ ᱡᱟᱦᱟ ᱠᱚ ᱢᱮᱛᱟᱜᱼᱟ
ᱟᱪᱪᱷᱟ ᱞᱟᱹᱭᱟᱹᱧ ᱚᱱᱟ ᱡᱚᱢ ᱞᱟᱹᱜᱤᱫ ᱥᱮ ᱚᱲᱟᱜ ᱨᱮ ᱩᱛᱩ ᱵᱟᱠᱷᱟᱨᱟ ᱜᱮᱥᱮ ᱟᱠᱷᱨᱤᱧ ᱞᱟᱹᱜᱤᱫ
ᱱᱚᱝᱠᱟ ᱫᱚ ᱦᱟᱸᱜ ᱚᱲᱟᱜ ᱨᱮ ᱡᱚᱢ ᱵᱟᱠᱷᱨᱟ ᱜᱮ ᱩᱛᱩ ᱠᱚ ᱵᱟᱠᱷᱨᱟ ᱜᱮ ᱱᱟᱜ
ᱟᱪᱪᱷᱟ
ᱦᱩᱸ ᱟᱫᱚ ᱱᱤᱛᱚᱜ ᱢᱟ ᱢᱟᱥᱮ ᱢᱟᱨᱠᱮᱴ ᱠᱚᱨᱮ ᱫᱚᱢᱮ ᱥᱚᱵᱽᱡᱤ ᱠᱚ ᱫᱟᱢᱚᱜ ᱠᱟᱱᱟ
ᱦᱚᱸ ᱥᱚᱵᱽᱡᱤ ᱫᱚ ᱢᱟᱨᱠᱮᱴ ᱨᱮ ᱫᱚᱢᱮ ᱫᱟᱢ ᱛᱟᱦᱮᱱ ᱠᱟᱱᱟ
ᱦᱮᱸ ᱦᱮᱸ ᱟᱫᱚ ᱚᱱᱟ ᱠᱚ ᱦᱟᱛᱮ ᱛᱮ ᱚᱲᱟᱜ ᱨᱮᱜᱮ ᱠᱟᱹᱴᱤᱡ ᱪᱟᱥ ᱦᱳᱭ ᱠᱟᱱᱟ
ᱦᱮᱸᱟᱪᱪᱷᱟ ᱟᱪᱪᱷᱟ ᱟᱨ ᱪᱮᱫ ᱠᱚᱯᱮ ᱪᱟᱥ ᱜᱮᱭᱟ ᱢᱟᱱᱮ ᱥᱚᱵᱽᱡᱤ ᱠᱚ ᱟᱨ ᱱᱚᱣᱟ ᱤᱭᱟᱹ ᱠᱚ ᱥᱮ ᱪᱮᱫ ᱱᱚᱜᱼᱚᱭ ᱦᱩᱲᱩ ᱠᱚ
ᱦᱮᱸ ᱦᱳᱲᱳ ᱠᱚᱦᱚᱸ ᱞᱮ ᱪᱟᱥ ᱠᱟᱱᱟ ᱪᱟᱨᱟ ᱠᱚᱠᱚ ᱮᱢ ᱮᱢ ᱜᱚᱫ ᱠᱟᱜᱼᱟ ᱞᱮ
ᱟᱨ ᱤᱱᱟᱹ ᱵᱟᱫ ᱛᱮ ᱟᱨ ᱪᱮᱫ ᱠᱚᱯᱮ ᱪᱟᱥ ᱜᱮᱭᱟ ᱚᱱᱠᱟ
ᱚᱱᱠᱟ ᱫᱚ ᱱᱟᱜ ᱤᱱᱟᱹ ᱵᱟᱫᱽ ᱠᱚ ᱦᱩᱲᱩ ᱠᱚᱜᱮ ᱪᱟᱥᱟ ᱟᱨ ᱡᱟᱦᱟᱸᱱᱟᱜ ᱠᱚᱫᱚ ᱚᱱᱟ ᱠᱚᱫᱚ ᱵᱟᱝ ᱜᱮ ᱦᱟᱸᱜ
ᱟᱹᱞᱤᱧ ᱦᱩᱲᱩ ᱫᱚ ᱱᱚᱣᱟ ᱢᱤᱫ ᱫᱷᱟᱣ ᱜᱮᱯᱮ ᱪᱟᱥ ᱟᱥᱮ ᱪᱟᱥᱟ ᱱᱚᱣᱟ ᱥᱤᱛᱳᱝ ᱥᱚᱢᱚᱭ ᱯᱮ ᱪᱟᱥ ᱞᱮᱜᱼᱟ ᱥᱮ ᱵᱟᱝ
ᱟᱞᱮ ᱫᱚ ᱱᱚᱣᱟ ᱥᱮᱨᱢᱟ ᱡᱟᱹᱲᱤ ᱫᱟᱜ ᱛᱮᱜᱮ ᱢᱤᱫ ᱫᱷᱟᱣ ᱜᱮᱞᱮ ᱪᱟᱥᱟ ᱟᱞᱮ ᱫᱚ
ᱟᱪᱪᱷᱟ ᱟᱹᱞᱤᱧ ᱛᱟᱦᱮᱱᱟ ᱚᱱᱮ ᱢᱤᱫ ᱫᱷᱟᱣ ᱪᱟᱥ ᱛᱮᱠᱤ ᱥᱮᱨᱱᱟ ᱯᱩᱨᱟᱹ ᱯᱮ ᱡᱚᱢ ᱯᱩᱨᱟᱹᱣ ᱜᱮᱭᱟ
ᱦᱮᱸ ᱢᱤᱫ ᱫᱚ ᱪᱟᱥ ᱛᱮᱜᱮᱞᱮ ᱥᱮᱨᱢᱟ ᱡᱚᱱ ᱫᱚᱞᱮ ᱯᱩᱨᱟᱹᱣᱟ
ᱚᱱᱠᱟ ᱡᱚᱢ ᱨᱮ ᱮᱴᱠᱮᱴᱚᱬᱮ ᱵᱟᱝ ᱛᱤᱸᱜᱩᱱ ᱜᱮᱭᱟ
ᱵᱟᱝ-ᱟ ᱟᱫᱚ ᱚᱱᱠᱟ ᱫᱚ ᱦᱟᱸᱜ ᱢᱟᱨᱟᱝ ᱜᱮᱞᱮ ᱪᱟᱥᱟ ᱛᱚ ᱠᱚᱢ ᱫᱚ ᱦᱟᱸᱜ ᱵᱟᱝ-ᱟ
ᱟᱪᱪᱷᱟ,
ᱦᱮᱸ
ᱟᱨ ᱢᱚᱱᱮ ᱠᱚᱨᱚ ᱟᱛᱳ ᱚᱲᱟᱜ ᱠᱚᱨᱮ ᱡᱟᱦᱟᱸ ᱵᱟᱹᱫᱽ ᱵᱟᱹᱭᱦᱟᱹᱲ ᱵᱟᱹᱱᱩᱜ ᱟᱱᱟ, ᱩᱱᱠᱩ ᱫᱚ ᱮ ᱪᱤᱠᱟᱹ ᱞᱮᱠᱟᱛᱮ ᱢᱤᱫᱽᱫᱷᱟᱣ ᱪᱟᱥ ᱛᱮᱫᱚ ᱥᱟᱨᱱᱟ ᱯᱩᱨᱟᱹᱣ ᱪᱮᱫ ᱞᱮᱠᱟ ᱛᱮᱠᱚ ᱯᱩᱨᱟᱣ ᱜᱮ᱾
ᱦᱮᱸ ᱱᱚᱝᱠᱟ ᱫᱚ ᱦᱟᱸᱜ ᱱᱤᱛᱚᱜ ᱫᱚ ᱦᱟᱸᱜ ᱟᱵᱚ ᱥᱟᱱᱛᱟᱲ ᱠᱚ ᱦᱟᱸᱜ ᱵᱚᱱ ᱨᱮᱸᱜᱮᱡ ᱜᱮᱭᱟ ᱛᱚ᱾
ᱦᱳᱭ ᱦᱳᱭ,
ᱟᱫᱚ ᱮᱴᱟᱜ ᱡᱟᱹᱛ ᱠᱚ ᱱᱤᱛ ᱡᱟᱹᱛᱤ ᱠᱚᱫᱚ ᱦᱟᱸᱜ ᱱᱤᱛᱚᱜ ᱫᱚ ᱵᱷᱟᱥᱟ ᱠᱚ ᱦᱟᱸᱜ ᱠᱚ ᱵᱟᱹᱭᱥᱟᱹᱣᱭᱟ ᱡᱟᱦᱟᱸ ᱠᱚ ᱢᱮᱛᱟᱜᱼᱟ᱾ ᱴᱷᱤᱠᱟᱹ ᱥᱟᱧᱪᱟ ᱠᱷᱚᱱᱟᱜ
ᱟᱪᱪᱷᱟ,
ᱟᱫᱚ ᱠᱟᱹᱣᱰᱤ ᱠᱚᱜᱮ ᱮᱢ ᱠᱚᱛᱮ ᱱᱟᱦᱟᱜ ᱟᱫᱚ ᱪᱟᱥ ᱦᱩᱭᱩᱜᱼᱟ, ᱵᱟᱝ-ᱼ
ᱟᱪᱪᱷᱟ,
ᱦᱮᱸ ᱟᱫᱚ ᱚᱱᱟ ᱠᱚᱜᱮ ᱦᱟᱸᱜ ᱮᱱᱠᱷᱟᱱ ᱰᱷᱮᱮᱨ ᱫᱮᱨᱟ ᱵᱟᱹᱫᱽ ᱠᱚ ᱦᱩᱭᱩᱜᱼᱟ ᱮᱱᱠᱷᱟᱱ ᱚᱱᱟ ᱠᱚᱜᱮ ᱛᱮ ᱦᱟᱸᱜ ᱚᱱᱠᱟ ᱦᱚᱛᱮ ᱛᱮᱜᱮ ᱦᱟᱸᱜ ᱡᱚᱢ ᱠᱚᱫᱚ ᱯᱩᱨᱟᱹᱣ-ᱟ ᱥᱮᱨᱢᱟ ᱯᱩᱨᱟᱹᱣ ᱫᱚ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟᱜᱮ ᱛᱟᱦᱚᱞᱮ ᱟᱵᱚᱨᱮᱱ ᱦᱚᱲ ᱠᱚᱦᱚᱸ ᱚᱱᱠᱟ ᱡᱚᱢᱼ ᱧᱩᱩ ᱠᱚᱨᱮ ᱫᱚ ᱚᱱᱠᱟ ᱫᱚ ᱮᱸᱴᱠᱮᱴᱚᱬᱮ ᱵᱟᱝ ᱛᱤᱜᱩᱱ ᱠᱟᱱᱟ᱾
ᱦᱮᱸ ᱵᱟᱝᱟ ᱵᱟᱝ ᱵᱟᱝ,
ᱟᱪᱪᱷᱟ,
ᱦᱮᱸ
ᱟᱞᱮ ᱥᱮᱫ ᱫᱚ ᱜᱚᱝᱠᱮ ᱵᱟᱨ ᱴᱷᱤᱠᱟᱹ ᱪᱟᱥ ᱫᱚ ᱦᱩᱭᱩᱜᱼᱟ, ᱥᱮ ᱱᱚᱣᱟ ᱥᱤᱛᱩᱝ ᱥᱚᱢᱚᱭ ᱟᱨ ᱱᱚᱜᱚᱭ ᱛᱮᱦᱮᱧ ᱜᱟᱯᱟ ᱦᱟᱜ᱾
ᱟᱪᱪᱷᱟ ᱟᱪᱪᱷᱟ,
ᱦᱳᱭ ᱥᱤᱛᱩᱝ ᱥᱚᱢᱚᱭ ᱦᱚᱸ ᱦᱩᱲᱩ ᱠᱚ ᱨᱚᱦᱚᱭ ᱜᱮᱭᱟ ᱞᱮ ᱛᱟᱨᱯᱚᱨ ᱱᱚᱣᱟ ᱦᱩᱲᱩ ᱵᱮᱜᱚᱨ ᱵᱟᱫᱟᱢ ᱠᱚ ᱛᱟᱨᱯᱚᱨ ᱥᱚᱥᱟ ᱠᱚ ᱟᱨ ᱛᱩᱲᱤ ᱠᱚ ᱥᱮ ᱚᱱᱠᱟᱱᱟᱜ ᱪᱟᱥ ᱦᱩᱭᱩᱜ ᱜᱮᱭᱟ ᱟᱞᱮ ᱥᱮᱱ᱾
ᱟᱪᱪᱷᱟ,
ᱟᱨ ᱟᱞᱮ ᱥᱮᱱ ᱫᱚ ᱵᱟᱨ ᱴᱷᱤᱠᱟᱹ ‌ᱦᱩᱲᱩ ᱪᱟᱥ ᱦᱩᱭᱩᱜ- ᱟ ᱛᱚ᱾
ᱦᱮᱸ ᱦᱮᱸ
ᱵᱟᱨ ᱡᱷᱚᱠᱷᱟᱱ ᱫᱚ ᱟᱫᱚ ᱦᱩᱲᱩ ᱱᱤᱭᱮ ᱫᱚ ᱠᱳᱱᱳ ᱮᱸᱴᱠᱮᱴᱚᱬᱮ ᱵᱟᱝ ᱛᱤᱸᱜᱩᱱᱟ ᱡᱮ ᱡᱚᱢ ᱱᱤᱭᱮ ᱫᱚ᱾ ᱠᱷᱟᱹᱞᱤ ᱠᱟᱹᱣᱰᱤ ᱪᱮᱛᱟᱱ ᱨᱮᱜᱮ ᱢᱤᱫᱴᱟᱱ ᱮᱸᱴᱠᱮᱴᱚᱬᱮ ᱵᱟᱠᱷᱟᱱ ᱫᱚ ᱱᱚᱣᱟ ᱫᱟᱠᱟ ᱱᱤᱭᱮᱹ ᱫᱚ ᱠᱳᱱᱳ ᱚᱱᱠᱟ ᱥᱚᱢᱚᱥᱥᱟ ᱠᱚᱫᱚ ᱵᱟᱝ ᱵᱩᱡᱩᱜᱼᱟ ᱟᱞᱮ ᱥᱮᱱ, ᱟᱨ ᱚᱱᱟ ᱡᱚᱢ ᱠᱷᱚᱱ ᱡᱟᱦᱟᱸ ᱚᱫᱷᱤᱠᱚᱜᱼᱟ ᱦᱩᱲᱩ ᱠᱚ ᱚᱱᱟ ᱠᱚᱫᱚ ᱟᱫᱷᱟᱱ ᱫᱚᱞᱮ ᱟᱠᱷᱨᱤᱧ ᱜᱮᱭᱟ᱾
ᱟᱪᱪᱷᱟ,
ᱟᱪᱪᱷᱟ ᱜᱚᱝᱠᱮ ᱟᱯᱮ ᱥᱮᱱ ᱫᱚ ᱦᱩᱲᱩ ᱠᱚᱫᱚᱯᱮ ᱟᱠᱠᱷᱨᱤᱧ ᱵᱟᱲᱟᱭ ᱜᱮᱭᱟ ᱥᱮ ᱵᱟᱝ?
ᱟᱫᱚ ᱟᱞᱮ ᱥᱮᱱ ᱫᱚ ᱜᱚᱝᱠᱮ ᱱᱚᱜᱼᱚᱭ ᱟᱞᱮ ᱫᱚ ᱦᱟᱸᱜ ᱢᱤᱫ ᱡᱚᱠᱷᱚᱱ ᱜᱮᱞᱮ ᱪᱟᱥᱟ ᱛᱚ
ᱦᱮᱸ
ᱟᱫᱚ ᱱᱚᱝᱠᱟ ᱠᱟᱹᱣᱰᱤ ᱠᱚ ᱵᱟᱝ ᱦᱩᱭ ᱜᱚᱫ ᱞᱮᱱᱠᱷᱟᱱ ᱱᱚᱝᱠᱟ ᱮᱢᱟᱨᱡᱮᱱᱥᱤ ᱠᱚᱨᱮ ᱟᱫᱚ ᱚᱱᱠᱟ ᱟᱹᱠᱷᱨᱤᱧᱚᱜ ᱜᱮᱭᱟ᱾
ᱟᱪᱪᱷᱟ ᱚᱱᱟ ᱡᱚᱢ ᱡᱚᱢᱛᱮ ᱡᱟᱦᱟᱸ ‌ᱥᱟᱨᱮᱡ ᱮᱱᱟ ᱥᱮ ᱚᱱᱠᱟᱱᱟᱜ ᱜᱮ,
ᱦᱮᱸ ᱡᱚᱢ ᱡᱚᱢ ᱛᱮ ᱡᱟᱦᱟᱸ ᱠᱚ ᱥᱟᱨᱡᱚᱜᱼᱟ ᱚᱱᱠᱟ ᱫᱚ ᱦᱟᱸᱟᱜᱚ ᱟᱠᱷᱨᱤᱧ ᱜᱚᱫ ᱜᱮᱭᱟᱮ ᱦᱟᱸᱜ
ᱟᱪᱪᱷᱟ,
ᱦᱮᱸ ᱟᱨ ᱱᱚᱝᱠᱟ ᱡᱟᱦᱟᱸ ᱨᱩᱣᱟᱹ ᱦᱟᱹᱥᱩ ᱠᱚᱨᱮ ᱠᱟᱹᱣᱰᱤ ᱠᱚ ᱵᱟᱝ ᱠᱩᱲᱟᱹᱣ ᱞᱮᱱᱠᱷᱟᱱ ᱟᱫᱚ ᱚᱱᱟ ᱠᱚ ᱦᱟᱸᱜ ᱠᱟᱹᱴᱤᱡ ᱞᱮ ᱟᱹᱠᱷᱨᱤᱧ ᱧᱚᱜ-ᱟ᱾
ᱦᱮᱸ ᱫᱟᱜ ᱚ ᱚᱱᱠᱟᱱ ᱮᱢᱟᱨᱡᱮᱱᱥᱤ ᱮᱸᱴᱠᱮᱴᱚᱬᱮ ᱠᱷᱟᱱ ᱴᱟᱴᱠᱟ ᱮᱸᱴᱠᱮᱴᱚᱬᱮ ᱠᱷᱟᱱ ᱚᱱᱟ ᱫᱚ ᱩᱱ ᱥᱚᱢᱚᱭ ᱞᱮ ᱟᱠᱷᱨᱤᱧ ᱛᱮᱯᱮ ᱵᱚᱲᱦᱮᱜ ᱠᱟᱱᱟ᱾
ᱦᱮᱸ ᱦᱮᱸ ᱦᱮᱸ
ᱟᱪᱪᱷᱟ
ᱦᱩᱸ
ᱟ ᱤᱧ ᱱᱚᱜᱼ ᱚᱭ ᱡᱮ ᱥᱟᱢᱟᱝ ᱨᱮ ᱦᱩᱞ ᱢᱟᱦᱟ ᱥᱮᱴᱮᱨᱚᱜ ᱠᱟᱱᱟ ᱦᱩᱞ ᱢᱟᱦᱟ ᱫᱚ ᱟᱯᱮᱥᱮᱫ ᱠᱚ ᱢᱟᱱᱟᱣ ᱜᱮᱭᱟ ᱥᱮ ᱵᱟᱝ
ᱦᱮᱸ ᱜᱚᱢᱠᱮ ᱟᱞᱮ ᱥᱟᱱ ᱟᱹᱰᱤ ᱨᱟᱹᱥᱠᱟᱹ ᱠᱚ ᱢᱟᱱᱟᱣᱟ
ᱟᱪᱪᱷᱟ ᱪᱮᱫ ᱞᱮᱠᱟ ᱥᱤᱥᱴᱮᱢ ᱠᱚ ᱢᱟᱱᱟᱣᱟ ᱢᱟᱥᱮ ᱟᱯᱮ ᱥᱮᱱᱟᱜ ᱠᱟᱹᱡ ᱞᱟᱹᱭ ᱟᱸᱡᱚᱢ ᱟᱞᱟᱝ ᱢᱮ ᱦᱮᱸ
ᱟᱪᱪᱷᱟ ᱟᱸᱡᱚᱢ ᱟᱢ ᱟᱞᱮᱥᱮᱫ ᱫᱚ ᱚᱱᱠᱟ ᱫᱚᱦ ᱦᱩᱭᱩᱜ ᱜᱮᱭᱟ ᱵᱟᱨ ᱯᱮᱴ ᱨᱮᱱᱟᱜ ᱵᱚᱸᱜᱟ ᱵᱩᱨᱩ ᱦᱩᱭᱩᱜ ᱜᱮᱭᱟ ᱟᱹᱛᱩ ᱟᱹᱛᱩ ᱜᱮ ᱱᱟᱦᱟᱜ
ᱟᱹᱞᱤᱧᱟᱜ ᱟᱹᱛᱩᱳ ᱠᱚᱨᱮ ᱥᱮ ᱱᱚᱣᱟ ᱤᱛᱩᱱ ᱟᱥᱲᱟ ᱠᱚᱨᱮ
ᱦᱮᱸ ᱤᱛᱩᱱ ᱟᱥᱲᱟ ᱠᱚᱨᱮ ᱫᱚ ᱦᱟᱸᱜ ᱵᱟᱝᱜᱮ ᱚᱱᱠᱟ ᱫᱚᱱᱟᱜ ᱚᱱᱠᱟ ᱫᱚ ᱟᱞᱮ ᱥᱮᱱ ᱫᱚ ᱵᱟᱹᱪᱩᱜᱼᱟ ᱤᱛᱩᱱ ᱟᱥᱲᱟ ᱠᱚᱫᱚ ᱦᱜ
ᱟᱪᱪᱷᱟ ᱜᱚᱝᱠᱮ ᱱᱚᱣᱟ ᱛᱟᱞᱟᱨᱮ ᱠᱟᱹᱡ ᱠᱟᱹᱡᱧ ᱠᱩᱞᱤ ᱵᱮᱱᱟ ᱞᱟᱹᱧᱤᱧ ᱟᱯᱮ ᱚᱱᱟ ᱠᱚᱨᱮ ᱥᱟᱱᱛᱟᱞᱤ ᱢᱤᱰᱤᱭᱟᱢ ᱥᱮ ᱚᱞ ᱪᱤᱠᱤ ᱤᱭᱟᱹ ᱠᱚᱛᱮ ᱫᱚ ᱚᱞ ᱯᱟᱲᱦᱟᱣ ᱠᱟᱱᱟ ᱠᱚ ᱥᱮ ᱵᱟᱝ
ᱟᱫᱚ ᱱᱮ ᱫᱚ ᱦᱟᱸᱜ ᱜᱚᱢᱠᱮ ᱚᱱᱠᱟ ᱢᱟ ᱦᱟᱸᱜ ᱦᱩ ᱵᱟᱪᱩᱜ ᱠᱚᱭᱟ ᱚᱱᱠᱟ ᱫᱚ ᱱᱟᱦᱟᱜ ᱢᱟᱪᱮᱫ ᱠᱚᱦᱚᱸ ᱥᱩᱨ ᱥᱩᱯᱩᱨ ᱨᱮᱱᱟᱜ
ᱵᱟᱝ ᱵᱟᱝ ᱤᱛᱩᱱ ᱟᱥᱲᱟ ᱠᱚ ᱢᱮᱱᱟᱜ ᱟᱥᱮ ᱵᱟᱝ
ᱦᱮᱸ ᱵᱟᱪᱩᱜᱼᱟ ᱜᱚᱝᱠᱮ ᱚᱱᱠᱟ ᱫᱚ ᱱᱟᱦᱟᱜ
ᱛᱟᱯᱚᱨ ᱱᱚᱜᱼᱚᱭ ᱨᱚᱵᱤᱵᱟᱨ ᱠᱮ ᱨᱚᱵᱤᱵᱟᱨ ᱥᱮ ᱥᱤᱸᱜᱮ ᱢᱟᱦᱟ ᱠᱮ ᱥᱤᱸᱜᱮ ᱢᱟᱦᱟ ᱱᱚᱣᱟ ᱟᱥᱮᱠᱟ ᱥᱮ ᱟᱭᱥᱮᱠ ᱚᱱᱠᱟᱱᱟᱜ ᱤᱭᱟᱹ
ᱦᱮᱸ ᱜᱚᱝᱠᱮ ᱛᱟᱦᱮᱸᱠᱟᱜ ᱦᱮᱸ ᱛᱟᱦᱮᱸ ᱠᱟᱱᱟ ᱚᱱᱟ ᱠᱚ ᱞᱟᱦᱟᱛᱮ ᱟᱫᱚ ᱩᱱᱠᱩ ᱡᱟᱦᱟᱸᱭ ᱠᱚ ᱛᱟᱦᱮᱸ ᱠᱟᱱᱟ ᱠᱚ ᱥᱮ ᱩᱱᱠᱩ ᱢᱟᱪᱮᱫ ᱠᱚᱦᱚᱸ ᱩᱱᱠᱩ ᱫᱚ ᱱᱤᱛᱚᱜ ᱫᱚ ᱵᱟᱦᱨᱮ ᱠᱚᱠᱚ ᱪᱟᱞᱟᱣᱮᱱᱟ ᱦᱜ ᱠᱟᱹᱢᱤ ᱠᱚᱛᱮ ᱱᱟᱦᱟᱜ
ᱟᱪᱪᱷᱟ
ᱦᱮᱸ ᱠᱟᱹᱢᱤ ᱠᱚᱠᱚ ᱧᱟᱢ ᱠᱮᱫ ᱛᱮ ᱢᱟᱲᱟᱝ ᱢᱟᱠᱷᱟᱱ ᱛᱟᱦᱮᱸ ᱠᱟᱱ ᱜᱮᱭᱟ ᱠᱚ ᱟᱫᱚ ᱤᱱᱟᱹ ᱯᱚᱨᱮ ᱵᱟᱝ ᱵᱟᱹᱪᱩᱜ ᱠᱚᱣᱟ ᱤᱱᱟᱹ ᱯᱚᱨᱮ ᱚᱱᱠᱟ ᱴᱟᱠ ᱴᱩᱠ ᱠᱚᱛᱟ ᱠᱷᱩᱞᱟᱹᱣ ᱞᱮᱫ ᱜᱮᱭᱟ ᱠᱚ
ᱦᱮᱸ
ᱦᱮᱸ ᱨᱚᱵᱤᱵᱟᱨ ᱫᱤᱱ ᱜᱮ ᱥᱚᱱᱤᱵᱟᱨ ᱨᱚᱵᱤᱵᱟᱨ ᱫᱤᱱ ᱞᱮ ᱛᱟᱦᱮᱸ ᱠᱟᱱᱟ
ᱟᱪᱪᱷᱟ
ᱦᱮᱸ ᱟᱫᱚ ᱤᱱᱟᱹ ᱯᱚᱨᱮ ᱚᱱᱠᱟ ᱦᱜ ᱜᱤᱫᱽᱨᱟᱹ ᱠᱚ ᱵᱟᱠᱚ ᱪᱟᱞᱟᱜ ᱟᱠ ᱠᱚᱥᱮ ᱱᱮᱛᱟᱨ ᱫᱤᱱ ᱢᱟᱜ
ᱚ
ᱫᱤᱱ ᱢᱟᱱᱮ ᱛᱟᱨ ᱜᱤᱫᱽᱨᱟᱹ ᱚᱝᱠᱟ ᱵᱷᱟᱜᱤ ᱵᱟᱠᱚᱟᱞᱟᱜ ᱞᱟᱦᱟ ᱛᱮᱫᱚ ᱟᱞᱮ ᱥᱚᱢᱳᱚᱭ ᱦᱚᱸᱞᱮ ᱪᱟᱞᱟᱜ ᱜᱮ ᱛᱟᱦᱮᱸᱫ ᱡᱚᱠᱷᱚᱱ ᱩᱱᱠᱩ ᱡᱟᱦᱟᱸᱭ ᱪᱟᱹᱠᱨᱤ ᱵᱟᱠᱚ ᱧᱟᱢ ᱠᱟ ᱠᱚ ᱛᱚ ᱢᱟᱪᱮᱫ ᱠᱚ ᱱᱟᱦᱟᱜ
ᱟᱪᱪᱷᱟ
ᱦᱮᱸ ᱩᱱᱠᱩ ᱩᱱ ᱥᱚᱢᱚᱭ ᱟᱞᱮ ᱫᱚᱮ ᱪᱟᱞᱟᱜ ᱜᱮ ᱛᱟᱦᱮᱸᱫ ᱟᱫᱚ ᱤᱱᱟᱹᱯᱚᱨ ᱩᱱᱠᱩ ᱪᱟᱹᱠᱨᱤ ᱠᱚ ᱧᱟᱢ ᱵᱟᱲᱟᱭᱼ ᱛᱱ ᱟᱫᱚ ᱱᱚᱜᱼᱚᱭ ᱵᱟᱝ ᱪᱟᱞᱟᱣ ᱦᱩᱭ ᱟᱠᱟᱱᱟ
ᱟᱹᱞᱤᱧ ᱛᱟᱦᱮᱱᱟᱹᱧ ᱱᱤᱛᱳᱜ ᱫᱚ ᱚᱱᱟ ᱤᱛᱩᱱ ᱟᱥᱲᱟ ᱠᱚᱫᱚ ᱛᱷᱩᱠᱩᱨ ᱢᱟ ᱟᱠᱟᱱ ᱞᱮᱠᱟᱟᱜᱮ ᱞᱟᱹᱭ ᱜᱟᱱᱚᱜᱼᱟ
ᱦᱮᱸ ᱦᱮᱸ
ᱟᱪᱪᱷᱟ ᱟᱹᱞᱤᱧ ᱢᱟ ᱞᱟᱹᱭ ᱛᱟᱞᱟᱝᱢᱟ ᱦᱩᱞ ᱢᱟᱦᱟᱮ ᱪᱮᱫ ᱞᱮᱠᱟ ᱦᱱᱟᱜ ᱯᱮ ᱢᱟᱱᱟᱣᱟ ᱟᱯᱮᱥᱮᱱ ᱤᱱᱟᱹ ᱛᱟᱭᱚᱢ ᱦᱟᱸᱜ ᱤᱧ ᱟᱞᱮ ᱥᱮᱱ ᱦᱟᱸᱜ ᱤᱧ ᱞᱟᱹᱭ ᱛᱟᱞᱟᱝ ᱟᱢᱟ
ᱟᱪᱷᱟ ᱴᱷᱤᱠ ᱟᱞᱮᱥᱮᱫ ᱚᱱᱮ ᱱᱚᱝᱠᱟ ᱥᱩᱨ ᱥᱩᱯᱩᱨ ᱨᱮᱦᱟᱜ ᱚᱱᱮ ᱚᱱᱮ ᱵᱚᱸᱜᱟ ᱵᱳᱩᱨᱩᱭᱟᱠᱚ ᱦᱟᱜ ᱟᱨ ᱢᱤᱫᱴ ᱴᱷᱮᱱ ᱫᱚ ᱦᱜ ᱚᱸᱰᱮ ᱫᱚ ᱟᱹᱰᱤ ᱨᱚᱠᱚᱢ ᱦᱩᱭᱩᱜᱼᱟ, ᱟᱹᱰᱤ ᱨᱚᱠᱚᱢ ᱢᱟᱱᱮ ᱡᱟᱦᱟᱸᱜ ᱱᱚᱝᱠᱟ ᱵᱚᱞ ᱠᱷᱮᱞᱳᱰ ᱠᱚ ᱛᱟᱦᱮᱱᱟ ᱦᱟᱸᱜ᱾
ᱟᱪᱪᱷᱟ
ᱦᱮᱸ ᱚᱱᱟ ᱥᱟᱶᱛᱮ ᱱᱟᱣᱟ ᱥᱤᱝ ᱥᱤᱝ ᱨᱮ ᱠᱚ ᱛᱟᱦᱮᱱᱟ ᱩᱱᱠᱱᱟᱜ ᱤᱭᱟᱹ ᱵᱟᱨᱮ ᱠᱚᱛᱮᱱᱟᱜ,
ᱱᱚᱣᱟ ᱫᱚ ᱥᱤᱸᱜᱟᱹᱲ ᱵᱮᱲᱟ ᱥᱮ?
ᱦᱮᱸ ᱫᱤᱱ ᱵᱮᱲᱟ ᱜᱮ ᱦᱩᱭᱩᱜᱼᱟ᱾
ᱟᱪᱪᱷᱟ ᱥᱤᱸᱜᱟᱹᱲ ᱵᱮᱲᱟ ᱠᱚᱫᱚ ᱵᱟᱝ ᱦᱩᱭᱩᱜᱼᱟ ᱦᱟᱸᱜ?
ᱟᱨ ᱚᱱᱟ ᱥᱟᱶᱛᱮ ᱛᱟᱦᱮᱱᱟ ᱞᱟᱹᱭᱼᱞᱟᱠᱪᱟᱨ ᱠᱚᱛᱮ ᱱᱟᱜ᱾ ᱦᱮᱸ ᱟᱵᱤᱱᱟᱜ ᱵᱟᱨᱮ ᱠᱚᱛᱮ ᱱᱟᱦᱟᱜ ᱦᱮᱸ, ᱟᱨ ᱚᱱᱟ ᱫᱚ ᱟᱞᱮ ᱥᱮᱱ ᱫᱚ ᱫᱤᱱ ᱵᱷᱳᱨ ᱜᱮ ᱦᱩᱭᱩᱜᱼᱟ ᱦᱩᱲᱩ ᱚᱱᱟ ᱰᱤᱡᱮ ᱪᱷᱟᱯᱚᱞ ᱮᱱᱮᱡ ᱠᱚᱫᱚ ᱦᱟᱱᱟᱜ ᱵᱟᱝ ᱜᱮ ᱱᱟᱜ,
ᱟᱞᱮ ᱥᱮᱱ ᱦᱚᱸ ᱰᱤᱡᱮ ᱪᱷᱟᱯᱚᱞ ᱠᱚᱫᱚ ᱵᱟᱝ ᱧᱮᱞᱚᱜ ᱠᱟᱱᱟ᱾
ᱦᱮᱸ ᱦᱮᱸ ᱟᱫᱚ ᱟᱞᱮ ᱴᱷᱮᱱ ᱫᱚ ᱢᱤᱫᱴᱷᱮᱱ ᱜᱮ ᱯᱨᱳᱜᱨᱟᱢ ᱫᱚ ᱦᱩᱭᱩᱜᱼᱟ᱾
ᱟᱪᱪᱷᱟ
ᱦᱩᱸ
ᱜᱚᱢᱠᱮ ᱟᱞᱮ ᱥᱮᱱ ᱫᱚ ᱪᱮᱫ ᱞᱮᱠᱟᱞᱮ ᱢᱟᱱᱟᱣᱟ ᱢᱟᱱᱮ ᱯᱩᱨᱟᱹ ᱟᱹᱛᱩ ᱡᱟᱠᱟ ᱨᱮᱱ ᱦᱚᱲ ᱢᱟᱱᱮ ᱦᱩᱞ ᱢᱟᱦᱟ ᱠᱟᱱᱟ᱾ ᱛᱤᱦᱤᱧ ᱛᱩᱯᱩ ᱯᱷᱟᱨᱪᱟᱭᱱᱟ, ᱠᱚ ᱦᱮᱸ ᱟᱨ ᱛᱩᱯᱩ ᱯᱷᱟᱨᱪᱟ ᱠᱟᱛᱮ ᱯᱩᱨᱟᱹ ᱤᱭᱟᱹ ᱠᱚ ᱩᱸᱻ ᱟᱡᱚᱢᱚᱜ ᱠᱟᱱᱟ ᱛᱚ ᱨᱚᱲ᱾
ᱦᱮᱸ ᱟᱡᱢᱚᱜᱼᱟ ᱠᱟᱱ ᱟᱡᱸᱚᱢᱚᱜᱼᱟ ᱠᱟᱱᱟ᱾
ᱟᱹᱞᱤᱧ ᱛᱩᱯᱩ ᱯᱷᱟᱨᱪᱟ ᱠᱟᱛᱮᱫ ᱯᱩᱨᱟᱹ ᱟᱛᱩᱨ ᱨᱮᱱ ᱦᱟᱲᱟᱢ ᱵᱩᱲᱦᱤ, ᱜᱤᱫᱽᱨᱟᱹ ᱯᱤᱫᱽᱨᱟᱹ ᱡᱷᱚᱛᱚ ᱢᱤᱫ ᱥᱟᱶ ᱢᱮᱞᱟᱭ ᱛᱮ ᱤᱭᱟᱹ ᱠᱚ, ᱱᱚᱰᱮ ᱡᱟᱦᱟᱸᱨᱮ ᱦᱩᱞ ᱢᱟᱦᱟ ᱢᱟᱱᱟᱣ ᱦᱩᱭᱩᱜ ᱠᱟᱱᱟ ᱦᱟᱸᱜ᱾ ᱢᱟᱱᱟᱣ ᱟᱞᱮ ᱠᱚ ᱥᱟᱵᱤᱱ ᱠᱩᱞᱦᱤ ᱢᱩᱪᱟᱹᱫ ᱨᱮ᱾
ᱦᱮᱸ ᱦᱮᱸ
ᱦᱚᱭ, ᱚᱸᱰᱮ ᱥᱟᱨᱡᱚᱢ ᱰᱟᱹᱨ ᱠᱚ ᱵᱤᱫ ᱠᱟᱛᱮᱫ ᱢᱚᱴᱟᱢᱩᱴᱤ ᱜᱮᱡ ᱜᱩᱨᱤᱡ ᱯᱷᱟᱨᱪᱟ ᱠᱟᱛᱮᱫ ᱥᱮᱭ ᱚᱸᱰᱮ ᱟᱵᱚᱨᱮᱱ ᱵᱤᱨ ᱵᱟᱭᱟᱨ ᱵᱤᱨ ᱵᱟᱱᱴᱟ ᱠᱚ ᱡᱟᱦᱟᱸᱭ ᱢᱮᱱᱟᱜ ᱠᱚᱣᱟ ᱦᱮ,
ᱦᱩᱸ ᱦᱩᱸ
ᱩᱱᱠᱩᱣᱟᱜ ᱢᱩᱴᱷᱟᱹᱱ ᱠᱚ ᱫᱚᱦᱚ ᱠᱟᱛᱮᱫ ᱩᱱᱠᱩᱣᱟᱜ ᱤᱭᱟᱹᱨᱮ ᱵᱟᱦᱟ ᱢᱟᱞᱟᱣ ᱟᱨᱟᱣ ᱠᱟᱛᱮᱫ ᱛᱟᱨᱯᱚᱨ ᱵᱚᱸᱜᱟ ᱵᱩᱨᱩ ᱠᱟᱹᱢᱤ ᱦᱩᱭᱩᱜᱼᱟ᱾ ᱛᱟᱠᱚᱣᱟᱜ ᱢᱩᱴᱷᱟᱹᱱ ᱥᱩᱨ ᱨᱮ ᱟᱵᱚᱣᱟᱜ ᱡᱟᱹᱛᱤᱭᱟᱹᱨᱤ ᱥᱟᱯᱟᱵ ᱠᱚ ᱛᱟᱦᱮᱱᱟ ᱟᱸᱜᱼᱥᱟᱨ, ᱠᱟᱹᱯᱤ, ᱥᱟᱸᱠᱚᱣᱟ ᱚᱱᱟ ᱠᱚ ᱚᱱᱟ ᱠᱚ ᱛᱟᱦᱮᱱᱟ ᱛᱟᱯᱚᱨ ᱵᱚᱸᱜᱟ ᱵᱩᱨᱩ ᱦᱩᱭ ᱠᱟᱹᱢᱤ ᱪᱟᱵᱟᱭᱮᱱ ᱠᱷᱟᱱ ᱱᱮᱦᱚᱸᱨ ᱥᱮᱨᱮᱧ ᱦᱩᱭᱩᱜᱼᱟ, ᱛᱟᱯᱚᱨ ᱵᱚᱸᱜᱟ ᱵᱩᱨᱩ ᱪᱟᱞᱟᱜ ᱚᱠᱛᱚ ᱦᱚᱸ ᱴᱟᱢᱟᱠ ᱛᱩᱢᱫᱟᱜ ᱠᱚ ᱨᱩ ᱥᱟᱰᱮᱭᱟ, ᱛᱟᱨᱯᱚᱨ ᱱᱮᱦᱚᱨ ᱡᱚᱦᱟᱨ ᱪᱟᱵᱟᱭᱮᱱᱟ ᱥᱟᱱᱟᱢ ᱠᱚ ᱜᱚᱰᱼᱟ ᱛᱟᱯᱚᱨ ᱵᱤᱨ ᱵᱟᱭᱟᱨ ᱵᱤᱨᱵᱟᱱᱴᱟ ᱤᱫᱤ ᱠᱟᱛᱮᱫ ᱟᱵᱚ ᱥᱟᱶᱛᱟ ᱨᱮᱱ ᱡᱟᱦᱟᱸᱭ, ᱜᱟᱹᱠᱷᱩᱲᱟᱱ ᱜᱚᱢᱠᱮ ᱠᱚ ᱥᱮ ᱟᱹᱠᱤᱞᱟᱱ ᱦᱚᱲ ᱠᱚ ᱢᱮᱱᱟᱜ ᱠᱚᱣᱟ,
ᱦᱮᱸ
ᱩᱱᱠᱩ ᱠᱚ ᱩᱱᱠᱩ ᱩᱱᱠᱩᱣᱟᱜ ᱡᱤᱭᱚᱱ ᱪᱩᱨᱤᱛ ᱤᱫᱤ ᱠᱟᱛᱮᱜ ᱡᱟᱦᱟᱸᱭ ᱟᱵᱚᱨᱮᱱ ᱵᱤᱨᱵᱟᱭᱟᱨ ᱵᱤᱨ ᱵᱟᱱᱴᱟ ᱠᱚ, ᱟᱹᱭ ᱟᱵᱚᱣᱟᱜ ᱚᱛ, ᱦᱟᱥᱟ ᱡᱟᱹᱛᱤ ᱫᱷᱚᱨᱚᱢ ᱢᱟᱹᱱ ᱤᱡᱡᱟᱹᱛ ᱞᱟᱹᱜᱤᱫ ᱡᱤᱣᱤ ᱠᱚ ᱟᱞᱟᱭ ᱠᱟᱜᱼᱟ᱾
ᱦᱮᱸ ᱦᱮᱸ
ᱩᱱᱠᱩ ᱤᱫᱤ ᱠᱟᱛᱮ ᱢᱤᱫ ᱵᱟᱨ ᱯᱚᱫ ᱠᱟᱛᱷᱟ ᱠᱚ ᱞᱟᱹᱭ ᱮᱜᱼᱟ ᱟᱸᱡᱚᱜᱼᱟ, ᱟᱸᱡᱚᱢ ᱟᱞᱮᱭᱟ ᱠᱚ ᱡᱚᱛᱚ ᱜᱮ, ᱢᱤᱫ ᱥᱟᱶ ᱢᱮᱞᱟᱭ ᱛᱮ ᱚᱱᱠᱟ ᱛᱟᱞᱟᱛᱮᱜᱮ ᱟᱫᱚ ᱚᱱᱟ ᱤᱭᱟᱹ ᱫᱚ ᱵᱚᱸᱜᱟ ᱵᱩᱨᱩ ᱪᱟᱵᱟᱭᱮᱱᱟ, ᱟᱨᱦᱚᱸ ᱛᱟᱨᱟᱥᱤᱧ ᱵᱮᱲᱟ ᱱᱚᱣᱟ ᱯᱟᱛᱟ ᱮᱱᱮᱡ ᱦᱩᱭᱩᱜᱼᱟ ᱾
ᱟᱪᱪᱷᱟ ᱟᱪᱪᱷᱟ ᱦᱩᱸ ᱾
ᱦᱩᱸ ᱯᱟᱛᱟ ᱮᱱᱮᱡ ᱦᱩᱭᱩᱜᱼᱟ ᱤᱱᱟᱹ ᱛᱟᱭᱚᱢ ᱟᱨ ᱱᱚᱣᱟ ᱥᱤᱸᱜᱟᱹᱲ ᱵᱮᱲᱟ ᱫᱚ ᱟᱞᱮ ᱥᱮᱱ ᱫᱚ ᱠᱷᱟᱴᱚ ᱜᱟᱭᱟᱱ ᱦᱮᱯᱨᱟᱣ ᱦᱩᱭᱩᱜᱼᱟ ᱾
ᱟᱪᱪᱷᱟ ᱟᱪᱪᱷᱟ ᱾
ᱦᱳᱭ ᱚᱱᱠᱟ ᱛᱟᱞᱟ ᱛᱮᱜᱮ ᱟᱹᱰᱤ ᱨᱟᱹᱥᱠᱟᱹ ᱨᱟᱹᱥᱠᱤ ᱛᱟᱞᱟ ᱛᱮᱜᱮ ᱥᱮᱭ ᱦᱩᱞ ᱢᱟᱦᱟ ᱫᱚ ᱦᱩᱭ ᱦᱩᱭᱩᱜᱼᱟ, ᱟᱨ ᱜᱚᱝᱠᱮ ᱟᱯᱮ ᱥᱮᱱ ᱫᱚ ᱱᱚᱣᱟ ᱦᱩᱞ ᱢᱟᱦᱟ ᱦᱤᱞᱳᱜ ᱦᱟᱸᱜ ᱢᱟᱱᱮ ᱚᱱᱟ ᱫᱚ ᱫᱩᱠ ᱟᱱᱟᱜ ᱫᱤᱱ ᱠᱟᱱᱟ ᱟᱫᱚ ᱥᱮᱭ ᱪᱟᱨᱟ ᱜᱷᱟᱹᱲᱤᱡ ᱫᱩᱠ ᱵᱟᱝ ᱤᱭᱟᱹ ᱠᱟᱛᱮᱫ ᱛᱟᱨᱟᱥᱤᱧᱤᱭᱟᱹ ᱯᱟᱛᱟ ᱮᱱᱮᱡ ᱦᱩᱭᱩᱜ ᱠᱟᱱᱟ ᱟᱨ ᱟᱹᱭᱩᱵ ᱥᱚᱢᱚᱭ ᱫᱚ ᱥᱤᱸᱜᱟᱹᱲ ᱵᱮᱲᱟ ᱡᱟᱦᱟᱸ ᱚᱨᱠᱮᱥᱴ ᱪᱟᱛ ᱠᱚᱫᱚ ᱵᱟᱝ ᱦᱩᱭᱩ-ᱼᱟ ᱠᱤᱱᱛᱩ ᱱᱚᱣᱟ ᱟᱵᱚᱣᱟᱜ ᱱᱚᱜ-ᱚᱸᱭ ᱠᱷᱟᱴᱚ ᱜᱟᱭᱟᱱ ᱦᱮᱯᱨᱟᱣ ᱥᱮ ᱰᱟᱨᱢᱟ ᱠᱚᱢᱯᱤᱴᱤᱥᱟᱱ ᱡᱟᱦᱟᱸ ᱠᱚ ᱢᱮᱛᱟᱜ ᱠᱟᱱᱟ᱾
ᱦᱮᱸ ᱦᱮᱸ
ᱦᱳᱭ, ᱚᱱᱟ ᱜᱮ ᱦᱩᱭᱩᱜᱼᱟ ᱚᱸᱰᱮ ᱮᱱ ᱟᱸ ᱫᱳ ᱟᱸᱴ ᱛᱷᱤᱠᱮ ᱫᱚᱥ ᱴᱤᱡ ᱜᱟᱱ ᱱᱮᱴ ᱴᱮᱸ ᱯᱟᱹᱴᱤ ᱠᱚ ᱦᱤᱡᱩᱜᱼᱟ, ᱱᱩᱠᱩ ᱰᱟᱨᱢᱟ ᱫᱚᱞ ᱡᱟᱦᱟᱸᱭ ᱟ ᱚᱸᱰᱮ ᱢᱤ-ᱢᱤᱫᱴᱟᱝ ᱛᱮᱠᱚ ᱫᱮᱠᱷᱟᱣᱟ ᱟᱨ ᱜᱟᱭᱟᱱ ᱵᱤᱪᱟᱹᱨᱤᱭᱟᱹ ᱠᱚ ᱛᱟᱦᱮᱱᱟ
ᱟᱪᱪᱷᱟ᱾
ᱟᱸ ᱚᱸᱰᱮ ᱜᱮ ᱟᱫᱚ ᱩᱱᱠᱩ ᱠᱚᱠᱚ ᱥᱤᱞᱮᱠᱥᱟᱱ ᱠᱚᱣᱟ ᱯᱟᱥ, ᱥᱮᱠᱮᱱᱰ, ᱛᱷᱟᱰ ᱚᱠᱚᱭ ᱪᱮᱫ ᱞᱮᱠᱟ? ᱤᱭᱟᱹᱠᱚ ᱩᱸ ᱩᱸ ᱯᱚᱡᱤᱥᱟ ᱯᱚᱡᱤᱥᱟᱱ ᱠᱚᱦᱚᱸ ᱦᱟᱢᱮᱴᱮᱫᱼᱟ᱾
ᱦᱮᱸ᱾
ᱟᱜ ᱚ ᱰᱟᱨᱢᱟ ᱠᱚ ᱪᱟᱵᱟ ᱞᱮᱱᱠᱷᱟᱱ ᱩᱱᱠᱩ ᱡᱟᱦᱟᱸᱭ ᱜᱟᱭᱟᱱ ᱫᱚᱞ ᱪᱮᱫ ᱞᱮᱠᱟ ᱴᱷᱟᱶ ᱨᱮᱠᱚ ᱴᱷᱟᱶ ᱠᱚ ᱦᱟᱢᱮᱴᱚ ᱠᱟᱫ-ᱟ ᱚᱝᱠᱟ ᱫᱮ ᱚᱱᱟ ᱚᱱᱩᱥᱟᱨ ᱨᱮᱜᱮ ᱯᱩᱭᱞᱩ, ᱫᱚᱥᱟᱨ, ᱛᱮᱥᱟᱨ, ᱯᱩᱱᱟᱜ, ᱢᱚᱬᱮ ᱛᱩᱨᱩᱭ ᱚᱱᱠᱟ ᱟᱫᱚ ᱯᱨᱟᱭᱤᱡᱽ ᱠᱚ ᱮᱢᱟ ᱠᱚᱛᱮ ᱟᱫᱚ ᱪᱟᱞᱟᱜ ᱟᱠᱚ ᱟᱫᱚ ᱚᱱᱮ ᱚᱝᱠᱟ ᱜᱮ ᱟᱞᱮ ᱥᱮᱱ ᱫᱚᱠᱚ ᱢᱟᱱᱟᱣᱟ᱾ ᱦᱟᱸᱜ ᱟᱯᱮ ᱥᱮᱱᱟᱜ ᱢᱟ ᱡᱮ ᱚᱱᱮ ᱚᱱᱠᱟᱢ ᱞᱟᱹᱭ ᱠᱮᱫ ᱛᱟᱞᱟᱝᱟ,
ᱦᱮᱸ ᱦᱮᱸ ᱟᱞᱮ ᱥᱮᱫ ᱦᱚᱸ ᱚᱝᱠᱟ ᱟᱞᱮ ᱥᱮᱫ ᱫᱚ ᱦᱟᱸᱜ ᱱᱚᱜᱼᱚᱸᱭ ᱡᱟ ᱞᱟᱹᱭ ᱠᱟᱱᱟ ᱠᱚ ᱛᱚ ᱦᱟᱸᱜ ᱟᱫᱚ ᱢᱟᱲᱟᱝ ᱠᱷᱚᱱ ᱦᱚᱸ ᱟᱹᱜᱩᱣ ᱠᱟᱱᱟ ᱚᱱᱠᱟᱜ ᱜᱮ ᱱᱟᱦᱟᱜ ᱡᱟᱸᱦᱟ ᱱᱟᱭᱤᱴ ᱯᱨᱳᱜᱽᱨᱟᱢ ᱠᱚᱫᱚ ᱦᱟᱸᱜ ᱵᱟᱝᱜᱮ ᱦᱟᱸᱜ᱾
ᱦᱳᱭ ᱟᱞᱮ ᱫᱚ ᱱᱚᱜᱼᱚᱸᱭ ᱚᱨᱠᱮᱥ ᱴᱟ ᱠᱚᱫᱚ ᱟᱹᱭᱩᱵ ᱥᱚᱢᱚᱭ ᱫᱚ ᱵᱟᱝ ᱦᱩᱭᱩᱜᱼᱟ, ᱱᱚᱜᱼᱚᱸᱭ ᱜᱟᱭᱟᱱ ᱦᱮᱯᱨᱟᱣ ᱜᱮ ᱥᱤ ᱤᱭᱟᱹ ᱠᱷᱟᱴᱚ ᱜᱟᱭᱟᱱ ᱟᱯᱮ ᱥᱮᱱ ᱠᱷᱟᱴᱚ ᱜᱟᱭᱟᱱ ᱦᱩᱭ ᱵᱟᱲᱟᱜ ᱜᱮᱭᱟ ᱥᱮ ᱵᱟᱝ?
ᱦᱮᱸ ᱦᱩᱭ ᱫᱚ ᱦᱩᱭᱩᱜᱼᱟ, ᱮᱴᱟᱜ ᱫᱤᱱ ᱠᱚᱨᱮᱱ ᱦᱩᱭᱩᱜᱼᱟ᱾
ᱟᱪᱪᱷᱟ
ᱦᱩᱸ᱾
ᱪᱟᱞᱟᱣ ᱵᱟᱲᱟ ᱠᱟᱫ-ᱟᱢ ᱧᱮᱞ ᱵᱟᱲᱟ ᱠᱟᱫ-ᱟᱢ ᱥᱮ ᱵᱟᱝ ᱠᱷᱟᱴᱚ ᱜᱟᱭᱟᱱ?
ᱦᱮᱸ ᱪᱟᱞᱟᱣ ᱵᱟᱲᱟ ᱦᱩᱭ ᱠᱟᱱᱟ ᱤᱪᱟᱹᱜ ᱠᱚ ᱡᱟᱦᱟᱸ ᱠᱚ ᱢᱮᱛᱟᱜ-ᱟ ᱨᱟᱡᱽᱥᱟᱞᱟ᱾ ᱦᱮᱸ ᱤᱱᱟᱹ ᱠᱚᱨᱮ ᱜᱮ ᱦᱩᱭᱩᱜᱼᱟ᱾
ᱟᱪᱪᱷᱟ᱾ ᱠᱷᱟᱴᱚ ᱜᱟᱭᱟᱱ ᱛᱟᱞᱟ ᱛᱮᱫᱚ ᱟᱹᱰᱤᱜᱟᱱ ᱚᱱᱚᱞᱤᱭᱟᱹ ᱥᱮ ᱟᱹᱰᱤ ᱞᱮᱠᱟᱱ ᱠᱟᱛᱷᱟ ᱠᱚ ᱚᱞ ᱨᱟᱠᱟᱵ ᱠᱟᱜᱼᱟ ᱛᱚ ᱢᱟᱱᱮ ᱡᱚᱛᱚ ᱥᱤᱠᱷᱱᱟᱹᱛ ᱨᱮᱱᱟᱜ ᱠᱟᱛᱷᱟ ᱜᱮ ᱛᱟᱸᱦᱮᱱᱟ ᱠᱤᱱ ᱛᱩ ᱟᱨ ᱱᱚᱣᱟ ᱚᱨ ᱠᱮᱥᱴᱟᱨ ᱨᱮᱫᱚ ᱚᱱᱠᱟᱱ ᱥᱤᱠᱷᱱᱟᱹᱛ ᱟᱱᱟᱜ ᱠᱟᱛᱷᱟ ᱠᱚᱫᱚ ᱵᱟᱝ ᱛᱟᱦᱮᱱ ᱜᱮᱭᱟ᱾
ᱦᱮᱸ ᱦᱮᱸ᱾
ᱟᱨ ᱱᱚᱣᱟᱼᱼ ᱚᱫᱽ ᱚᱨᱜᱮᱥᱴᱟᱨ ᱛᱟᱞᱟ ᱛᱮᱫᱚ ᱱᱩᱠᱩ ᱦᱟᱜ ᱦᱟᱨᱟ ᱨᱟᱠᱟᱵ ᱠᱚᱲᱟ ᱜᱤᱫᱽ ᱜᱤᱫᱽᱨᱟᱹ ᱠᱚ ᱥᱮ ᱩᱱᱠᱩᱣᱟᱜᱼᱼ ᱩᱸᱻ ᱱᱟᱜ ᱡᱤᱵᱚᱱ ᱜᱮ ᱵᱚᱨᱵᱟᱛᱚᱜ ᱠᱟᱱᱟ ᱥᱮ ᱵᱟᱝᱟ ᱟ ᱟᱢᱟᱜ ᱢᱚᱛᱟᱢᱚᱛ ᱞᱮᱠᱟ ᱛᱮ? ᱮᱱ ᱦᱚᱸ ᱜᱟᱭᱟᱱ ᱛᱟᱞᱟ ᱛᱮᱫᱚ ᱢᱤᱫᱴᱟᱝ ᱥᱤᱠᱷᱱᱟᱹᱛᱼᱼ ᱨᱮᱱᱟᱜ ᱮᱸ ᱡᱤᱱᱤᱥ ᱠᱚ ᱧᱟᱢᱚᱜ ᱟᱨ ᱱᱚᱣᱟᱼᱼ ᱜᱟᱭᱟᱱ ᱫᱚ ᱢᱤᱫᱴᱟᱝ ᱟᱵᱚᱣᱟᱜ ᱢᱤᱫᱴᱟᱝ ᱦᱚᱲᱢᱚ ᱦᱟᱴᱤᱧ ᱦᱚᱸ ᱠᱟᱱᱟ᱾
ᱦᱮᱸ ᱦᱮᱸ᱾
ᱦᱚᱸᱭ ᱟᱵᱚ ᱡᱟᱦᱟᱸ ᱱᱚᱣᱟ ᱞᱤᱴᱟᱨᱮᱪᱟᱨ ᱥᱮ ᱥᱟᱶᱦᱮᱫ ᱵᱚᱱ ᱢᱮᱛᱟᱜ ᱠᱟᱱᱟ ᱚᱱᱟ ᱡᱮᱼᱼ ᱢᱤᱫᱴᱟᱝ ᱦᱟᱴᱤᱧ ᱜᱮ ᱠᱟᱱᱟ ᱚᱱᱟ ᱫᱚ ᱦᱟᱸᱜ ᱞᱟᱹᱭ ᱜᱟᱱᱚᱜ-ᱟ᱾
ᱟᱪᱪᱷᱟ ᱪᱮ ᱜᱚᱝᱠᱮ ᱞᱟᱹᱭᱮᱜ-ᱟ ᱞᱤᱧ ᱚᱠᱛᱚ ᱯᱨᱟᱭ ᱦᱩᱭ ᱡᱟᱨᱟᱜ ᱠᱟᱱᱟ ‌ᱞᱟᱹᱭ ᱟᱞᱤᱧ᱾
ᱦᱚᱸ ᱦᱩᱭ ᱡᱟᱨᱣᱟᱜ ᱠᱟᱱᱟ ᱵᱚᱫᱷᱮᱭᱮᱜᱼᱟᱹ ᱦᱚᱸ ᱦᱚᱜ ᱦᱩᱭᱩᱜ ᱠᱟᱱᱟ ᱟᱪᱪᱷᱟ ᱜᱚᱝᱠᱮ ᱢᱟ ᱤᱧ ᱯᱟᱦᱴᱟ ᱠᱷᱚᱱ ᱢᱩᱪᱟᱹᱫ ᱨᱮ ᱥᱟᱨᱦᱟᱣᱤᱧ ᱪᱟᱞᱟᱢ ᱠᱟᱱᱟ ᱾
ᱦᱮᱸ ᱜᱚᱝᱠᱮ ᱟᱹᱰᱤ ᱟᱹᱰᱤ ᱥᱟᱨᱦᱟᱣ ᱟᱹᱞᱤᱧ ᱥᱮᱫ ᱠᱷᱚᱱ ᱦᱚᱸ ᱦᱮᱸ ᱴᱷᱤᱠ ᱜᱮᱭᱟ ᱛᱚᱵᱮ ᱜᱚᱝᱠᱮ ᱢᱟ ᱦᱮᱸ ᱾
ᱦᱚᱸ ᱴᱷᱤᱠ ᱜᱮᱭᱟ ᱢᱟ ᱾